ᱦᱮᱸ᱾
ᱨᱚᱲ ᱟᱸᱡᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱᱟ᱾
ᱦᱩᱸ ᱪᱮᱜ ᱮᱢ ᱪᱤᱠᱟᱹᱭᱫᱟ?
ᱦᱚᱸᱜᱼᱚᱭ ᱱᱤᱛᱚᱜ ᱫᱚ ᱪᱷᱟᱸᱫᱽ ᱥᱮᱜ ᱨᱮᱧ ᱫᱩᱲᱩᱵ ᱟᱠᱟᱱᱟ᱾ ᱟᱨ ᱟᱢ ᱫᱚ ᱪᱮᱜ ᱮᱢ ᱪᱤᱠᱟᱹᱭᱫᱟ?
ᱚ ᱤᱧ ᱫᱚ ᱜᱩᱯᱤᱧ ᱦᱮᱡ ᱟᱠᱟᱱᱟ ᱾
ᱚ ᱪᱤᱞᱤ ᱪᱤᱞᱤ ᱜᱩᱯᱤᱢ ᱪᱟᱞᱟᱣ ᱠᱟᱱᱟ?
ᱰᱟᱹᱝᱨᱤ, ᱢᱮᱨᱚᱢ ᱟᱹᱜᱩᱣ ᱠᱟᱜ ᱠᱚᱣᱟᱹᱧ ᱾
ᱚᱸ
ᱦᱮᱸ᱾
ᱛᱟᱦᱞᱮ ᱟᱯᱮ ᱥᱮᱫ ᱫᱚ ᱵᱟᱭ ᱫᱟᱜᱮᱫ ᱛᱮ?
ᱵᱟᱝᱜᱮ ᱨᱤᱢᱤᱞ ᱨᱤᱢᱤᱞ ᱠᱟᱫᱟᱭ ᱫᱟᱜ ᱫᱚ ᱵᱟᱭ ᱫᱟᱜᱫᱟ ᱚᱝᱠᱟ ᱢᱤᱜ ᱜᱷᱩᱲᱤ ᱠᱟᱛᱮᱜ ᱥᱤᱛᱩᱝᱫᱟ ᱾ ᱚᱱᱛᱮ ᱫᱚᱭ ᱫᱟᱜ ᱮᱫ ᱛᱮ?
ᱦᱮᱸ ᱚᱱᱟ ᱥᱮᱛᱟᱜ ᱠᱷᱚᱱ ᱫᱟᱜᱮᱫ ᱛᱟᱦᱮᱸᱜ ᱟᱭ ᱟᱫᱚ ᱱᱤᱛᱚᱜ ᱫᱚ ᱦᱟᱞᱠᱟ ᱟᱸ ᱥᱤᱛᱩᱝ ᱥᱤᱛᱩᱝ ᱵᱷᱟᱵᱽ ᱧᱮᱞᱚᱜᱚᱜ ᱠᱟᱱᱟ ᱟᱨ ᱠᱚᱱᱳ ᱥᱚᱢᱚᱭ ᱫᱚ ᱰᱩᱸᱰᱨᱩᱜ ᱮᱫᱟᱭ ᱥᱤᱛᱩᱝ ᱮᱫᱟᱭ ᱚᱱᱮ ᱚᱝᱠᱟ᱾
ᱛᱷᱟᱞᱮ ᱟᱯᱮᱥᱮᱜ ᱢᱟ ᱫᱚᱢᱮᱜᱮ ᱫᱟᱜ ᱮᱫ ᱛᱷᱟᱞᱮ ᱦᱚᱸᱜᱼᱚᱭ ᱛᱚ ᱟᱥ ᱥᱟᱲ ᱵᱚᱸᱜᱟ ᱯᱟᱲᱟᱣ ᱠᱟᱱᱟ ᱪᱟᱥ ᱫᱤᱱ ᱥᱮᱴᱮᱨ ᱠᱟᱱ ᱛᱟᱵᱚᱱᱟ ᱛᱚ ᱛᱟᱦᱞᱮ ᱪᱟᱥ ᱠᱚᱯᱮ ᱮᱛᱚᱦᱚᱵ ᱠᱟᱫᱟ ᱥᱮ ᱟᱹᱣᱨᱤ?
ᱦᱮᱸ ᱪᱟᱥ ᱠᱚᱫᱚ ᱮᱛᱚᱦᱚᱵ ᱠᱟᱜᱼᱟᱞᱮ᱾ ᱨᱚᱦᱚᱭ ᱫᱚ ᱪᱟᱞᱟᱜ ᱠᱟᱱ ᱜᱮᱭᱟ ᱨᱚᱦᱚᱭ ᱫᱟᱞᱮ᱾
ᱚᱸ
ᱦᱳᱭ᱾
ᱟᱨ ᱨᱚᱦᱚᱭ ᱯᱚᱨᱮ ᱨᱭᱟᱯᱮ ᱦᱮᱲᱦᱮᱫ ᱜᱮᱭᱟ ᱯᱮ ᱥᱮ ᱵᱟᱝ? ᱢᱟᱱᱮᱢ ᱠᱟᱹᱴᱤᱡ ᱢᱟᱨᱟᱝ ᱧᱚᱜ ᱞᱮᱱᱠᱷᱟᱡ
ᱦᱮᱸ ᱦᱮᱲᱦᱮᱫ ᱜᱮᱭᱟᱞᱮ ᱟᱨ ᱵᱟᱝᱠᱷᱟᱱ ᱫᱚ ᱚᱸᱢ ᱡᱟᱦᱟᱸ ᱚᱱᱮ ᱱᱮᱛᱟᱨ ᱢᱟ ᱩᱸ ᱡᱟᱦᱟᱸ ᱜᱷᱟᱸᱥ ᱦᱟᱨᱟᱜ ᱟᱸ ᱜᱷᱟᱥ ᱜᱩᱡᱩᱜ ᱨᱟᱼᱨᱟᱱ ᱚᱱᱟ ᱮᱢᱟᱜ ᱠᱟᱱᱟᱞᱮ᱾ ᱟᱫᱚ ᱮᱢ ᱠᱟᱛᱮᱜ ᱨᱮᱦᱚᱸ ᱛᱟᱣ ᱨᱮᱦᱚᱸᱞᱮ ᱦᱮᱨᱦᱮᱫ ᱜᱮᱭᱟᱞᱮ᱾
ᱚᱸ ᱟᱫᱚ ᱚᱱᱟᱫᱚ ᱜᱷᱟᱸᱥ ᱜᱩᱡᱩᱜ ᱨᱟᱱ ᱫᱚ ᱛᱤᱱ ᱥᱚᱢᱚᱭ ᱯᱮ ᱞᱟᱜᱟᱣᱟᱜ ᱜᱮᱭᱟ? ᱢᱟᱱᱮ ᱚᱠᱟ ᱥᱚᱢᱚᱭ ᱨᱮ?
ᱚᱱᱮ ᱡᱚᱠᱷᱚᱱ ᱵᱟᱢ ᱞᱚᱥᱚᱫᱟ ᱞᱚᱥᱚᱜ ᱠᱟᱛᱮᱜ ᱵᱟᱢ ᱨᱚᱦᱚᱭᱟ ᱦᱮᱸᱥᱮ ᱦᱩᱲᱩ ᱠᱚᱵᱚ ᱨᱚᱦᱚᱭ ᱫᱚ
ᱦᱮᱸ ᱨᱚᱦᱚᱭ ᱨᱚᱦᱚᱭ ᱞᱟᱦᱟᱨᱮ?
ᱦᱮᱸ ᱦᱮᱸ ᱦᱮᱸ ᱞᱚᱥᱚᱜ ᱥᱟᱶ ᱛᱮᱜᱮ᱾
ᱚᱸ
ᱟ ᱟᱯᱮ ᱥᱮᱜ ᱫᱚ?
ᱵᱟᱝ ᱟᱞᱮᱥᱮᱫ ᱫᱚ ᱚᱱᱟ ᱜᱷᱟᱥ ᱜᱚᱡ ᱨᱟᱱ ᱠᱚᱫᱚ ᱵᱟᱝᱞᱮ ᱮᱢᱟᱜ ᱜᱮᱭᱟ᱾ ᱡᱚᱠᱷᱚᱡ ᱦᱩᱲᱩ ᱠᱚ ᱦᱟᱨᱟ ᱧᱚᱜᱱᱟ ᱠᱮᱴᱮᱡ ᱧᱚᱜᱱᱟ ᱟᱫᱚ ᱩᱱ ᱥᱚᱢᱚᱭ ᱜᱮ ᱜᱷᱟᱸᱥ ᱠᱚ ᱚᱢᱚᱱᱚᱜ ᱠᱷᱟ ᱚᱱᱟᱫᱚ ᱚᱱᱟᱜᱮ ᱛᱟᱲᱟᱢ ᱵᱟᱲᱟᱣᱟᱜᱼᱟ ᱞᱮ᱾ ᱟᱨ ᱚᱝᱠᱟ ᱛᱤ ᱛᱮᱜᱮ ᱚᱱᱟ ᱜᱷᱟᱸᱥ ᱠᱚᱞᱮ ᱚᱣᱟᱨᱟ ᱦᱮᱲᱦᱮᱫᱟᱞᱮ᱾
ᱚᱸ
ᱦᱮᱸ
ᱟᱨ ᱚᱝᱠᱟ ᱮᱸ ᱡᱚᱠᱷᱚᱡ ᱦᱩᱲᱩ ᱦᱟᱸᱜ ᱜᱮᱞᱮᱜ ᱠᱟᱱᱟ ᱥᱮ ᱯᱚᱴᱮᱜ ᱠᱟᱱᱟ ᱩᱱ ᱥᱚᱢᱚᱭ ᱡᱟᱦᱟᱱᱟᱜ ᱨᱟᱱ ᱠᱚᱯᱮ ᱞᱟᱜᱟᱣᱟᱜ ᱜᱮᱭᱟ?
ᱦᱮᱸ ᱡᱚᱠᱷᱚᱱ ᱮ ᱞᱟᱜᱟᱣᱟᱜ ᱜᱮᱭᱟᱞᱮ ᱟᱨ ᱦᱩᱲᱩ ᱠᱚ ᱡᱚ ᱡᱩᱫᱤ ᱠᱚ ᱡᱚᱢᱟ ᱠᱚ ᱛᱤᱡᱩ ᱠᱚᱠᱚ ᱡᱚᱢᱟᱠᱚ ᱥᱮ ᱟᱫᱚ ᱧᱮᱞᱚᱜᱚᱜᱼᱟ ᱡᱮ ᱱᱚᱣᱟ ᱦᱩᱲᱩ ᱫᱚ ᱛᱤᱡᱩ ᱞᱟᱜᱟᱣ ᱟᱠᱟᱱᱟ ᱚᱱᱟ ᱟᱫᱚ ᱚᱱᱟᱞᱮ ᱧᱮᱞᱟ ᱟᱫᱚ ᱨᱟᱱ ᱠᱚᱞᱮ ᱮᱢᱟᱜ ᱜᱮᱭᱟᱞᱮ ᱛᱚᱠᱷᱚᱱ᱾
ᱚᱸ
ᱯᱨᱮᱭᱟᱞᱮ ᱥᱯᱨᱮ
ᱦᱮᱸ ᱛᱚ ᱟᱫᱚ ᱡᱚᱠᱷᱚᱡ ᱦᱩᱲᱩ ᱠᱚ ᱵᱤᱞᱤᱜᱼᱟ ᱵᱤᱞᱤ ᱛᱟᱭᱚᱢ ᱫᱚ ᱟᱯᱮ ᱫᱚ ᱛᱤ ᱛᱮᱯᱮ ᱜᱮᱫ ᱜᱮᱭᱟ ᱥᱮ ᱚᱱᱠᱟ ᱜᱟᱹᱰᱤ ᱠᱚᱛᱮ ᱯᱮ ᱜᱮᱫ ᱚᱪᱚᱭᱟ?
ᱦᱮᱸ ᱛᱤ ᱛᱮ ᱦᱚᱸᱞᱮ ᱜᱮᱫ ᱜᱮᱭᱟ ᱟᱨ ᱜᱟᱹᱰᱤ ᱛᱮᱦᱚᱸ ᱟᱨ ᱢᱟᱨᱟᱝ ᱢᱟᱨᱟᱝ ᱠᱷᱮᱛ ᱠᱚᱫᱚ ᱜᱟᱹᱰᱤ ᱛᱮᱞᱮ ᱜᱮᱫ ᱦᱚᱪᱚᱭᱟ᱾ ᱟᱸ ᱟᱸ ᱟᱨ ᱦᱩᱰᱤᱧ ᱦᱩᱰᱤᱧᱟᱜ ᱫᱚ ᱛᱤ ᱛᱮᱜᱮ᱾
ᱚᱸ
ᱟᱨ ᱟᱯᱮ ᱥᱮᱫ ᱫᱚ ᱪᱮᱫ ᱛᱮᱯᱮ ᱤᱨ ᱜᱮᱭᱟ᱾
ᱦᱮᱸ ᱟᱞᱮ ᱫᱚ ᱦᱟᱸᱜ ᱛᱤ ᱛᱮᱜᱮᱞᱮ ᱤᱨᱟᱦᱟᱜ-ᱟ ᱵᱟᱹᱠᱤ ᱡᱟᱦᱟᱸᱭ ᱠᱚᱣᱟᱜ ᱚᱱᱠᱟ ᱢᱟᱨᱟᱝ ᱢᱟᱨᱟᱝ ᱠᱷᱮᱛ ᱦᱮᱱᱟᱜ ᱛᱟᱠᱚᱣᱟ ᱩᱱᱠᱩ ᱫᱚ ᱜᱟᱹᱰᱤ ᱠᱚᱛᱮ ᱠᱚ ᱤᱨ ᱦᱚᱪᱚᱭ ᱜᱮᱭᱟ᱾
ᱚ
ᱦᱮᱸ
ᱛᱟᱦᱚᱞᱮ ᱟᱯᱮ ᱥᱮᱫ ᱫᱚ ᱪᱮᱫ ᱦᱩᱨᱩ ᱠᱚᱯᱮ ᱨᱚᱦᱚᱭ ᱜᱮᱭᱟᱯᱮ?
ᱟᱞᱮᱥᱮᱫ ᱫᱚ ᱞᱚᱞᱟᱴ ᱥᱚᱨᱱᱚ, ᱵᱤᱵᱤ ᱤᱞᱤᱵᱷᱮᱱ, ᱵᱷᱩᱛ ᱢᱩᱲᱤ ᱚᱱᱟ ᱠᱚᱜᱮ᱾
ᱚ
ᱟᱨ ᱟᱯᱮ ᱥᱮᱫ ᱫᱚ?
ᱦᱮᱸ ᱟᱞᱮ ᱥᱮᱫ ᱦᱚᱸ ᱚᱱᱮ ᱡᱟᱦᱟᱸ ᱢᱚᱴᱟ ᱦᱩᱲᱩ ᱠᱚ ᱞᱟᱹᱭᱟ ᱢᱚᱴᱟ ᱦᱩᱲᱩ ᱫᱚ ᱵᱟᱹᱭᱦᱟᱹᱲ ᱨᱮᱞᱮ ᱨᱚᱦᱚᱭᱟ ᱟᱨ ᱡᱟᱦᱟᱸ ᱮᱸ ᱞᱚᱜᱚᱱ ᱵᱤᱞᱤᱜ-ᱟ ᱚᱱᱟ ᱫᱚ ᱞᱚᱞᱟᱴ ᱠᱚ, ᱥᱚᱨᱱᱚ ᱠᱚ ᱟᱨ ᱥᱤᱢᱚᱞᱤ ᱥᱤᱢᱚᱞᱤ ᱦᱩᱲᱩ ᱚᱱᱟ ᱠᱚᱞᱮ ᱨᱚᱦᱚᱭ ᱜᱮᱭᱟᱞᱮ ᱟᱨ ᱡᱟᱦᱟᱸ ᱚᱱᱮ ᱰᱩᱸᱵᱩᱜ ᱠᱚᱠᱚ ᱵᱮᱱᱟᱣᱟᱥᱮ?
ᱦᱮᱸ ᱦᱮᱸ
ᱜᱩᱲ ᱯᱤᱴᱷᱟᱹ ᱠᱚ ᱯᱟᱭᱮᱥ ᱦᱚᱸᱠᱚ ᱵᱮᱱᱟᱣᱟ ᱟᱨ ᱚᱱᱟ ᱚᱱᱟ ᱠᱚᱦᱚᱸ ᱞᱮ ᱨᱚᱦᱚᱭ ᱜᱮᱭᱟ ᱞᱮ᱾
ᱚ
ᱟᱨ ᱛᱟᱦᱞᱮ ᱚᱱᱟ ᱡᱚᱠᱷᱚᱡ ᱦᱩᱲᱩ ᱯᱮ ᱛᱤᱠᱤᱭᱟ ᱩᱱ ᱥᱚᱢᱚᱭ ᱫᱚ ᱪᱮᱫ ᱠᱚᱛᱮ ᱯᱮ ᱛᱤᱠᱤ ᱜᱮᱭᱟ ᱯᱟᱦᱞᱟ ᱛᱮ ᱥᱮ ᱮᱸ ᱥᱟᱦᱟᱱ ᱠᱚᱛᱮ?
ᱦᱮᱸ ᱛᱚᱠᱷᱚᱱ ᱫᱚ ᱯᱷᱟᱹᱜᱩᱱ ᱵᱚᱸᱜᱟ ᱞᱮ ᱛᱤᱠᱤ ᱜᱮᱭᱟ ᱟᱞᱮ ᱫᱚ ᱦᱮᱸ ᱥᱮ ᱛᱚᱠᱷᱚᱱ ᱫᱚ ᱟᱨ ᱢᱟᱜᱽ ᱯᱷᱟᱹᱜᱩᱱ ᱫᱤᱱ ᱫᱚ ᱚᱱᱮ ᱡᱟᱦᱟᱸ ᱥᱟᱨᱡᱚᱢ ᱥᱟᱠᱟᱢ ᱡᱟᱦᱟᱸ ᱯᱟᱺᱰᱩᱠᱚᱜ-ᱟ ᱥᱮ ᱚᱱᱟ ᱠᱚ ᱧᱩᱨᱦᱩᱜ-ᱟ ᱟᱫᱚ ᱚᱱᱟ ᱠᱚᱜᱮᱞᱮ ᱦᱟᱹᱨ ᱟᱹᱜᱩᱭᱟ ᱵᱚᱥ ᱛᱟ ᱛᱮ ᱟᱫᱚ ᱚᱱᱟ ᱠᱚᱛᱮ ᱜᱮᱞᱮ ᱛᱤᱠᱤ ᱜᱮᱭᱟ ᱞᱮ ᱟᱨ ᱟᱯᱮ ᱥᱮᱫ ᱫᱚ ᱪᱮᱫ ᱠᱚᱛᱮᱯᱮ ᱛᱤᱠᱤᱭᱟ?
ᱟᱞᱮ ᱫᱚ ᱚᱱᱟ ᱛᱟᱞᱮ ᱵᱷᱟᱹᱜᱽᱲᱟᱹ ᱟᱨ ᱟᱠᱟᱥᱢᱚᱱᱤ ᱯᱟᱦᱞᱟ ᱟᱨ ᱚᱱᱠᱟ ᱵᱟᱹᱨᱩ ᱯᱟᱦᱞᱟ ᱠᱚ ᱰᱷᱮᱞᱟ ᱯᱟᱦᱞᱟ ᱠᱚ ᱚᱱᱟ ᱠᱚᱛᱮ ᱜᱮᱞᱮ ᱤᱭᱟᱹᱭ ᱜᱮᱭᱟ᱾ ᱴᱷᱮᱠᱟᱣ ᱜᱮᱭᱟ ᱞᱮ ᱢᱟᱱᱮ ᱛᱤᱠᱤ ᱜᱮᱭᱟ ᱞᱮ᱾
ᱚ
ᱦᱮᱸ
ᱟᱹᱰᱤ ᱢᱚᱡᱽ ᱜᱮ ᱛᱟᱦᱚᱞᱮ᱾
ᱥᱮ ᱟᱨᱚ ᱚᱱᱟ ᱢᱟᱫ ᱠᱚ ᱛᱟᱦᱮᱱᱟ ᱢᱟᱫ ᱰᱚᱜ ᱢᱟᱫ ᱠᱚᱠᱚ ᱢᱟᱜ ᱠᱟᱜ-ᱟ ᱚᱱᱟ ᱨᱚᱦᱚᱲ ᱢᱟᱫ ᱠᱚ ᱛᱟᱦᱮᱱᱟ ᱚᱱᱟ ᱨᱚᱦᱚᱲ ᱢᱟᱫ ᱠᱚ ᱡᱚᱛᱚ ᱜᱮᱞᱮ ᱛᱤᱠᱤᱭ ᱜᱮᱭᱟ᱾
ᱚ
ᱦᱮᱸ
ᱛᱟᱦᱚᱞᱮ ᱟᱯᱮ ᱫᱚ ᱦᱩᱲᱩ ᱡᱚᱠᱷᱚᱱ ᱯᱮ ᱦᱩᱲᱩᱝᱟ ᱦᱮᱸᱥᱮ ᱟᱯᱮ ᱫᱚ ᱰᱷᱤᱝᱠᱤ ᱨᱮᱯᱮ ᱦᱩᱲᱩᱝᱟ ᱥᱮ ᱠᱚᱞ ᱨᱮ᱾
ᱵᱟᱝᱜᱮ ᱱᱮᱛᱟᱨ ᱫᱚ ᱦᱟᱸᱜ ᱰᱷᱤᱝᱠᱤ ᱠᱚᱫᱚ ᱵᱟᱭ ᱧᱮᱞᱚᱜ ᱠᱟᱱᱟ ᱟᱫᱚ ᱚᱱᱟ ᱠᱷᱟᱹᱛᱤᱨ ᱛᱮ ᱤᱭᱟᱹ ᱠᱚᱞ ᱨᱮᱜᱮᱞᱮ ᱦᱩᱲᱩᱝᱟ᱾
ᱚᱻ
ᱦᱮᱸ
ᱟᱞᱮ ᱥᱮᱫ ᱦᱚᱸ ᱚᱱᱠᱟᱜ ᱜᱮ ᱟᱞᱮ ᱥᱮᱫ ᱫᱚ ᱚᱲᱟᱜ ᱚᱲᱟᱜ ᱠᱚᱞ ᱠᱚ ᱟᱹᱜᱩᱭᱟ᱾ ᱢᱟᱱᱮ ᱠᱚᱞ ᱚᱱᱮ ᱡᱟᱦᱟᱸ ᱦᱩᱲᱩ ᱯᱤᱥᱟᱹ ᱟᱢ ᱥᱮ ᱚᱱᱠᱟᱱᱟᱜ ᱦᱩᱰᱤᱧ ᱢᱮᱱᱟᱜ-ᱟ ᱟᱫᱚ ᱡᱷᱚᱛᱚ ᱚᱲᱟᱜ ᱚᱲᱟᱜ ᱟᱫᱚ ᱠᱚ ᱟᱹᱜᱩᱭᱟ ᱟᱹᱛᱩ ᱟᱹᱛᱩ ᱠᱚ ᱟᱹᱜᱩᱭᱟ ᱟᱨ ᱟᱫᱚ ᱚᱸᱰᱮ ᱜᱮᱠᱚ ᱦᱩᱲᱩᱝ ᱠᱟᱛᱟᱢᱟ ᱚᱱᱮ ᱚᱱᱠᱟ ᱟᱞᱮ ᱥᱮᱫ ᱨᱮᱫᱚ᱾
ᱚᱱᱠᱟ ᱫᱟᱬᱟᱱ ᱡᱟᱭᱜᱟ ᱪᱮᱫ ᱠᱚ ᱢᱮᱱᱟᱜ-ᱟ?
ᱦᱮᱸ ᱟᱞᱮ ᱥᱮᱫ ᱫᱚ ᱵᱮᱥᱤ ᱠᱟᱭᱛᱮ ᱫᱟᱬᱟᱱ ᱡᱟᱭᱜᱟ ᱫᱚ ᱢᱮᱱᱟᱜ ᱜᱮᱭᱟ᱾ ᱚᱱᱮ ᱡᱟᱦᱟᱸ ᱟᱸ ᱰᱩᱝᱨᱤ ᱠᱚ ᱢᱮᱱᱟᱜ-ᱟ ᱵᱤᱨ ᱠᱚ ᱢᱮᱱᱟᱜ-ᱟ ᱟᱨ ᱵᱩᱨᱩ ᱠᱚ ᱢᱮᱱᱟᱜ-ᱟ ᱟᱞᱮ ᱥᱩᱨ ᱥᱩᱯᱩᱨ ᱠᱚᱨᱮ ᱡᱟᱦᱟᱸ ᱠᱮᱱᱮᱞ ᱠᱚ ᱢᱮᱱᱟᱜ-ᱟ᱾ ᱪᱮ ᱞᱟᱛᱟᱨ ᱛᱮ ᱞᱟᱛᱟᱨ ᱴᱮ ᱴᱨᱮᱱ ᱪᱟᱞᱟᱜ-ᱟ ᱚᱱᱟ ᱪᱮᱛᱟᱱ ᱛᱮ ᱫᱟᱜ ᱠᱚ ᱚᱱᱟ ᱠᱚ ᱧᱮᱞ ᱡᱚᱝ ᱞᱮᱠᱟᱱ ᱡᱟᱭᱜᱟ ᱢᱮᱱᱟᱜ-ᱟ᱾ ᱟᱨ ᱛᱟᱦᱞᱮ ᱟᱯᱮ ᱥᱮᱫ ᱫᱚ ᱧᱮᱞ ᱡᱚᱱ ᱡᱟᱭᱜᱟ ᱠᱚᱫᱚ ᱢᱮᱱᱟᱜ-ᱟ ᱥᱮ ᱵᱟᱝ?
ᱦᱮᱸ ᱟᱞᱮ ᱥᱮᱫ ᱧᱮᱞ ᱡᱚᱝ ᱞᱮᱠᱟ ᱫᱚ ᱥᱩᱥᱱᱤ ᱵᱩᱨᱩ ᱢᱮᱱᱟᱜ-ᱟ᱾ ᱛᱟ ᱯᱚᱨᱮ ᱵᱤᱥᱱᱩᱯᱩᱨ ᱨᱮᱭᱟᱜ ᱨᱟᱡᱽ ᱵᱟᱲᱤ ᱢᱮᱱᱟᱜ-ᱟ ᱟᱨ ᱛᱮᱞᱠᱩᱯᱤ ᱵᱟᱨᱱᱤ ᱜᱷᱟᱴ ᱢᱮᱱᱟᱜ-ᱟ ᱡᱟᱦᱟᱸ ᱨᱮᱫᱚ ᱟᱵᱚ ᱥᱟᱱ ᱛᱟᱲ ᱠᱚ ᱜᱚᱡ ᱤᱜᱩᱨ ᱞᱮᱱᱠᱷᱟᱱ ᱡᱟᱦᱟᱸ ᱠᱚ ᱵᱚᱭᱭᱟ ᱦᱩᱭᱩᱜ ᱜᱮ ᱜᱮᱭᱟ ᱦᱤᱡᱩᱜ-ᱟ
ᱠᱚ ᱵᱤᱨ
ᱪᱮᱫ ᱮᱢ ᱞᱟᱹᱭ ᱠᱮᱫᱟ ᱵᱟᱹᱧ ᱟᱸᱡᱚᱢ ᱞᱮᱫᱟ᱾
ᱞᱟᱹᱭᱫᱟᱹᱧ ᱵᱤᱨ ᱵᱩᱨᱩ ᱨᱮ ᱡᱚ ᱵᱮᱹᱞᱮ ᱠᱚ
ᱚᱢ ᱦᱮᱸ ᱟᱞᱮ ᱥᱮᱫ ᱫᱚ ᱛᱮᱹᱨᱮᱹᱞ ᱛᱮᱹᱨᱮᱹᱞ ᱵᱤᱞᱤ ᱧᱟᱢᱚᱜ-ᱟ ᱛᱮᱨᱮᱞ ᱛᱟᱨᱚᱵ ᱠᱤᱛᱟᱹ, ᱠᱷᱤᱡᱩᱨ, ᱟ ᱠᱳᱛ, ᱰᱟᱹᱰᱷᱟᱹᱨᱤ ᱟᱹᱰᱤ ᱟᱭᱢᱟ ᱞᱮᱠᱟᱱ ᱡᱚ ᱵᱤᱞᱤ ᱧᱟᱢᱚᱜ ᱜᱮᱭᱟ᱾
ᱦᱮᱞᱳ ᱦᱮᱞᱳ ᱨᱚ